ᱦᱮᱸ ᱞᱟᱹᱭ ᱢᱮ ᱾
ᱨᱚᱲ ᱟᱸᱚᱢᱚᱜ ᱠᱟᱱᱟ?
ᱦᱩᱸ ᱾
ᱚ ᱾ ᱟᱢᱟᱜ ᱨᱚᱲ ᱵᱟᱭ ᱡᱚᱢᱚᱜ ᱠᱟᱱᱟ ᱾ ᱨᱟᱜᱤ ᱨᱟᱜᱤ ᱛᱚᱵᱮ ᱠᱟᱹᱴᱤᱡ
ᱵᱟᱭ ᱟᱡᱸᱚᱢᱚᱜ ᱠᱟᱱᱟ ᱾
ᱟᱨ ᱱᱤᱛᱚᱜ ᱫᱚ ᱟᱸᱡᱚᱢᱚᱜ ᱠᱟᱱᱟ ᱾
ᱟᱨ ᱪᱮᱫ ᱵᱟᱝ ᱱᱤᱛᱚᱜ ᱫᱚ ᱫᱩᱲᱩᱵ ᱵᱟᱲᱟ ᱟᱠᱟᱱᱟᱞᱮ ᱾
ᱚ, ᱟᱨ ᱫᱟᱠᱟ ᱠᱚᱯᱮ ᱡᱚᱢ ᱠᱮᱜᱼᱟ ᱾
ᱟᱹᱣᱨᱤᱭᱼᱟ ᱩᱛᱩ ᱤᱥᱤᱱ ᱟᱠᱟᱱᱟ ᱾
ᱟᱨ ᱫᱠᱟ ᱫᱚ?
ᱟᱨ ᱫᱟᱠᱟ ᱦᱚᱸᱤᱥᱤᱱ ᱟᱠᱟᱱᱟ ᱾
ᱡᱚᱢ ᱫᱚ ᱟᱹᱣᱨᱤ ᱯᱮ ᱡᱚᱢᱟ?
ᱟᱹᱨᱤᱭᱟᱹ ᱡᱚᱢ ᱞᱟᱜ ᱱᱟᱞᱮ ᱥᱚᱢᱚᱭ ᱠᱚ ᱦᱩᱭᱩᱜ ᱠᱟᱱᱟ ᱱᱤᱭᱟᱹ ᱫᱚ ᱦᱟᱸᱜ ᱾ ᱤᱭᱟᱹ ᱤᱥᱤᱱ ᱵᱟᱲᱟ ᱦᱩᱭ ᱟᱠᱟᱱᱟ ᱮ ᱜᱮ? ᱫᱚᱢᱮ ᱞᱚᱞᱚ ᱡᱚᱢ ᱦᱚᱸᱛᱚ ᱱᱟᱦᱜ ᱢᱩᱥᱠᱤᱞᱟ ᱱᱚᱣᱟ ᱜᱚᱨᱚᱢ ᱨᱮ ᱾
ᱚᱸ ᱾ ᱦᱳᱭ ᱾
ᱦ
ᱦᱮᱸ ᱪᱮᱫ ᱯᱮ ᱩᱛᱩ ᱟᱠᱟᱜᱼᱟ?
ᱠᱩᱫᱽᱨᱤ, ᱟᱞᱩ ᱵᱷᱟᱡᱟ ᱟᱠᱟᱫ ᱞᱮ ᱾
ᱚ, ᱟᱨ ᱡᱤᱞ ᱠᱚᱫᱚ ᱵᱟᱯᱮ ᱩᱛᱩᱭ ᱫᱟ?
ᱡᱤᱞ ᱫᱚ ᱱᱤᱛᱚᱜ ᱫᱚ ᱵᱟᱝᱟ ᱫᱷᱤᱱᱟᱹᱝ ᱥᱮᱱ, ᱛᱮᱦᱮᱧ ᱫᱚ ᱨᱳᱵᱵᱟᱨ ᱠᱟᱱᱟ ᱫᱚ ᱱᱟᱦᱜ ᱾
ᱟᱪᱪᱷᱟ ᱾ ᱪᱮᱫ ᱡᱤᱞ ᱠᱚᱯᱮ ᱡᱚᱢᱟ? ᱦᱮᱸ ᱾
ᱯᱳᱞᱴᱤ ᱟᱨ ᱫᱮᱥᱤ ᱦᱚᱞᱮ ᱡᱚᱢ ᱜᱮᱭᱟ, ᱫᱮᱥᱤ ᱫᱚ ᱚᱠᱟᱨᱮᱢ ᱧᱟᱢᱟ? ᱢᱩᱥᱠᱤᱞ ᱨᱮ ᱫᱚᱢᱮ ᱫᱟᱢ ᱫᱚ ᱾
ᱦᱚᱸ
ᱯᱳᱞᱴᱤ ᱜᱮ ᱱᱤᱛᱚᱜ ᱫᱚ ᱾
ᱦᱳᱭ ᱾ ᱚᱱᱟ ᱯᱳᱞᱴᱤ ᱡᱤᱞ ᱫᱚ ᱥᱚᱥᱛᱟ ᱦᱚᱸ ᱥᱚᱥᱛᱟ ᱜᱮ ᱫᱚ ᱾
ᱥᱚᱥᱛᱟ ᱦᱚᱸ ᱥᱚᱥᱛᱟ ᱦᱳᱭ ᱾ ᱟᱨ ᱡᱚᱛᱚ ᱦᱚᱲ ᱠᱚ ᱡᱚᱢ ᱫᱟᱲᱮᱭᱟᱜᱼᱟ ᱵᱟᱝ ᱾ ᱵᱟᱭ ᱠᱮᱴᱮᱡᱟ ᱾
ᱦᱳᱭ, ᱡᱤᱞ ᱡᱤᱞ ᱧᱟᱢᱚᱜᱼᱟ ᱚᱱᱟ ᱫᱚ ᱾
ᱦᱳᱭ ᱡᱟᱭᱦᱳᱠ ᱦᱳᱭ ᱥᱩᱠᱨᱤ ᱡᱤᱞ ᱞᱮᱠᱟ ᱾
ᱦᱳᱭ ᱾
ᱡᱤᱞ ᱜᱮ ᱰᱷᱮᱨᱟ ᱾
ᱦᱮᱸ
ᱟᱨ ᱫᱟᱜ ᱢᱟᱹᱲᱤ ᱠᱚ ᱡᱚᱢ ᱠᱟᱛᱮ ᱟᱫᱚ ᱰᱟᱝᱨᱤ ᱠᱚ ᱱᱟᱦᱟᱜ ᱟᱨᱚ ᱟᱲᱟᱜ ᱦᱩᱭᱩᱜᱼᱟ
ᱦᱳᱭ ᱦᱳᱭ ᱾ ᱰᱟᱹᱝᱨᱤ, ᱛᱤᱱᱟᱹᱜ ᱢᱮᱱᱟᱜ ᱠᱚᱣᱟ ᱰᱟᱹᱝᱨᱤ ᱫᱚ?
ᱰᱟᱹᱝᱨᱤ ᱵᱟᱨᱭᱟ ᱰᱟᱝᱨᱟ ᱢᱤᱜᱴᱟ. ᱝ ᱜᱟᱹᱭ ᱟᱨ ᱢᱤᱜᱴᱝ ᱯᱮᱴᱷᱟᱲ
ᱟᱫᱚ ᱩᱱᱠᱩ ᱛᱤᱱᱟᱹᱜ ᱜᱟᱲᱤᱡ ᱯᱮ ᱜᱩᱯᱤ ᱠᱚᱣᱟ ᱜᱩᱯᱤ ᱫᱚ ᱫᱤᱱᱟᱹᱢᱟᱱ ᱥᱮ ᱢᱤᱫ ᱫᱷᱟᱹᱣ ᱵᱟᱨ ᱫᱷᱟᱹᱣ ᱯᱮ ᱟᱲᱟᱜ ᱠᱚᱣᱟ
ᱫᱤᱱᱟᱹᱢᱟᱱ ᱫᱚ ᱵᱟᱝᱟ ᱱᱤᱛᱚᱜ ᱞᱮ ᱟᱲᱟᱜ ᱠᱚᱣᱟ ᱱᱚᱴᱟ ᱥᱮᱱ ᱚᱱᱠᱟᱱ ᱫᱚᱥᱴᱟ ᱥᱮᱱ ᱥᱚᱢᱚᱭ ᱤᱭᱮ ᱜᱮ ᱠᱟᱹᱢᱤ ᱠᱚ ᱪᱮᱫ ᱞᱮᱠᱟ ᱟᱱ ᱞᱚᱜᱚᱱ ᱜᱮ ᱡᱟᱦᱟᱭ ᱠᱚᱫᱚ ᱠᱚ ᱟᱲᱟᱜ ᱠᱮᱫ ᱠᱚᱣᱟ ᱟᱞᱮ ᱥᱚᱢᱚᱡ ᱠᱟᱹᱢᱤ ᱠᱚ ᱵᱟᱞᱮ ᱤᱭᱟᱹ ᱟᱠᱟᱫ ᱛᱮᱱᱟᱜ ᱟᱜᱮ ᱫᱟᱜ ᱢᱟᱹᱲᱤ ᱵᱟᱝ ᱡᱚᱢ ᱞᱮᱱ ᱨᱮᱦᱚᱸ ᱛᱟᱦᱮᱱᱟᱜ ᱟᱲᱟᱜ ᱵᱟᱭ ᱜᱟᱱᱚᱜ ᱠᱟᱱᱟ ᱾ ᱟᱱ
ᱦᱳᱭ ᱾
ᱱᱤᱛᱚᱜ ᱥᱟᱨᱟᱫᱤᱱ ᱢᱟ ᱱᱟᱜ ᱵᱟᱝᱟ, ᱥᱟᱨᱟᱫᱤᱱ ᱠᱷᱟᱱ ᱫᱚ ᱤᱭᱟᱹ ᱠᱷᱟᱱ ᱫᱚ ᱡᱟᱦᱟᱸ ᱠᱚᱨᱮ ᱫᱚᱠᱚ ᱯᱟᱹᱨᱤᱜ ᱟᱠᱚ ᱫᱟᱠᱟ ᱡᱚᱢ ᱠᱚ ᱾ ᱟᱨ ᱱᱟᱰᱮᱫᱚ, ᱟᱞᱮᱫᱚ ᱵᱟᱝᱟ ᱢᱤᱫ ᱢᱚᱦᱰᱟ ᱞᱮ ᱤᱭᱟᱹ ᱠᱚᱣᱟ ᱛᱤᱠᱤᱱ ᱵᱟᱨᱚᱴᱟ ᱵᱟᱠᱷᱟᱱ ᱮᱠᱴᱟ ᱫᱷᱟᱹᱵᱤᱡ ᱛᱟᱨ ᱯᱚᱨᱮᱞᱮ ᱠᱷᱟᱹᱲ ᱠᱚᱣᱟ ᱢᱤᱛᱛᱮ ᱟᱫᱚ ᱟᱨ ᱫᱟᱜ ᱠᱚ ᱵᱟᱝᱠᱷᱟᱱ ᱟᱨᱚ ᱛᱟᱨᱟᱥᱤᱧ ᱞᱮ ᱟᱲᱟᱜ ᱠᱚᱣᱟ ᱪᱟᱨᱴᱟ ᱥᱟᱲᱮ ᱪᱟᱨᱴᱟ ᱯᱟᱪᱴᱟ ᱢᱤᱫ ᱜᱷᱚᱱᱴᱟ ᱮᱠᱰᱮᱲ ᱜᱷᱚᱱᱴᱟ ᱯᱷᱟᱸᱰᱽᱜᱟᱨᱚᱜ ᱞᱮᱠᱟ ᱾ ᱜᱚᱲᱟ ᱠᱚᱨᱮ ᱠᱚ ᱡᱚᱜ ᱯᱷᱟᱨᱪᱟᱭᱟᱠᱚ
ᱟᱨ ᱚᱱᱛᱮ ᱫᱚ ᱫᱟᱜᱮᱫᱟᱭ ᱥᱮ ᱵᱟᱝᱟ ᱱᱤᱛᱚᱜ ᱢᱟ ᱱᱚᱛᱮ ᱢᱟ ᱟᱹᱰᱤ ᱥᱚᱠᱛᱚ ᱫᱟᱜᱮᱜ-ᱟᱭ
ᱱᱚᱛᱮ ᱢᱤᱫᱴᱮᱱ ᱵᱟᱨᱭᱟᱭ ᱧᱩᱨᱮᱫ ᱛᱟᱦᱮᱱᱟ ᱟᱨ ᱱᱤᱛᱚᱜ ᱫᱚ ᱵᱟᱭ ᱧᱩᱨᱮᱜᱼᱟ ᱾
ᱟᱨ ᱱᱚᱛᱮ ᱢᱟ ᱫᱟᱜᱮᱫᱟᱭ ᱦᱚᱞᱟᱭ ᱫᱟᱜ ᱠᱮᱜᱼᱟ
ᱚᱻ
ᱦᱩᱰᱩᱨ ᱵᱤᱢᱞᱤ ᱫᱚ ᱫᱟᱜᱟᱜ ᱟᱭ ᱯᱟᱛᱟ ᱱᱚᱣᱟ ᱠᱚᱨᱮ ᱫᱟᱜ ᱠᱚ ᱯᱮᱨᱮᱡ ᱠᱟᱱᱟ ᱛᱟᱞᱮᱭᱟ ᱟᱨ
ᱚᱻ
ᱛᱟᱦᱮᱱ ᱠᱚᱠᱚ ᱵᱮᱴ ᱠᱚᱜᱼᱟ ᱠᱚ
ᱚᱻ
ᱦᱚᱭ ᱟᱨ ᱛᱮᱦᱮᱧ ᱦᱚ ᱱᱤᱛᱚᱜ ᱦᱚ ᱫᱟᱜᱮᱫ ᱜᱮᱭᱟᱭ
ᱦᱩᱸ ᱦᱩᱸ
ᱦᱚᱭ ᱟᱨ ᱞᱟᱭᱤᱱ ᱠᱚᱠᱚ ᱠᱟᱴ ᱠᱟᱜᱼᱟ ᱾ ᱯᱷᱳᱱ ᱠᱚᱨᱮ ᱪᱟᱨᱡᱽ ᱦᱚ ᱵᱟᱹᱱᱩᱜᱼᱟ᱾ ᱦᱚᱞᱟ ᱨᱮᱠᱚ ᱠᱟᱴ ᱠᱟᱜᱼᱟ ᱛᱮᱦᱮᱧ ᱢᱤᱫ ᱜᱷᱟᱹᱲᱤ ᱠᱚ ᱟᱲᱟᱜ ᱞᱟᱜᱼᱟ, ᱟᱨ ᱪᱟᱨᱡᱽ ᱦᱩᱭᱱᱟ ᱪᱟᱨᱡᱽ ᱵᱟᱲᱟ ᱦᱩᱭᱱᱟ ᱠᱟᱹᱴᱤᱡ ᱜᱟᱱ ᱪᱟᱨᱡᱽ ᱠᱟᱱᱟ ᱯᱷᱳᱱ ᱪᱟᱞᱟᱜ ᱞᱟᱹᱜᱤᱫ ᱪᱟᱞᱟᱜ ᱾ᱢᱟᱱᱮ ᱯᱷᱳᱱ ᱠᱚᱞ ᱠᱚ ᱵᱟᱠᱷᱟᱨᱟ ᱫᱚ ᱜᱟᱱᱚᱜ ᱜᱮᱭᱟ ᱮᱢᱟᱨᱡᱮᱱ
ᱛᱟᱦᱚᱞᱮ ᱡᱩᱨ ᱜᱮ ᱫᱟᱜ ᱠᱟᱜᱟᱭ? ᱦᱳᱭ ᱦᱚ ᱯᱟᱞᱮᱱ
ᱦᱳᱭ ᱦᱩᱰᱩᱨ ᱠᱟᱜ ᱟᱭ ᱡᱟᱥᱼ ᱡᱟᱥᱛᱤ ᱫᱚ ᱫᱚᱢᱮ ᱦᱩᱰᱩᱨ ᱠᱟᱜᱼᱟᱭ, ᱦᱩᱰᱩᱨ ᱵᱤᱡᱽᱞᱤᱭᱮ ᱛᱟᱦᱮᱸᱫ ᱚᱱᱟ ᱠᱚᱛᱮ ᱠᱟᱴ ᱠᱟᱜᱼᱟ ᱠᱚ ᱚᱠᱟ ᱥᱮᱫ ᱨᱮᱪᱚ ᱠᱷᱟᱢᱵᱟ ᱠᱚ ᱩᱞᱴᱟᱹᱣ ᱠᱟᱱ ᱛᱟᱦᱮᱸᱫ ᱚᱱᱟ ᱵᱮᱱᱟᱣ ᱠᱮᱫ ᱠᱚ ᱵᱮᱱᱟᱣ ᱫᱚ ᱟᱨ ᱱᱤᱛᱚᱜ ᱟᱲᱟᱜ ᱞᱟᱜ ᱟᱠᱚ ᱮᱱᱟᱝ ᱥᱮᱛᱟᱜ ᱟᱨ ᱫᱚᱥᱨᱟ ᱟᱨᱚ ᱫᱟᱜᱮᱜᱟᱭ ᱱᱤᱛᱚᱜ ᱫᱚᱥᱼ ᱟ ᱠᱟᱴ ᱨᱩᱣᱟᱹᱲ ᱠᱮᱼᱟᱠᱚ ᱟᱨᱚ
ᱚᱻ
ᱦᱚᱭ
ᱱᱚᱛᱮ ᱦᱚᱭ ᱦᱩᱰᱩᱨ ᱵᱤᱡᱽᱞᱤ ᱠᱮᱫ ᱜᱮᱭᱟ ᱟᱫᱚ ᱫᱟᱜ ᱫᱚ ᱵᱟᱝ ᱦᱮᱡ ᱞᱮᱱᱟ ᱮᱴᱟᱜ ᱥᱮᱱ ᱴᱷᱮᱞᱟᱣ ᱤᱫᱤ ᱠᱮᱫᱼᱟ ᱢᱤᱫᱴᱟᱝ ᱵᱟᱨᱭᱟ ᱧᱩᱨ ᱠᱮᱼᱟ ᱱᱟᱥᱮ ᱱᱟᱥᱮ ᱵᱟᱭ ᱫᱟᱜ ᱠᱟᱜᱼᱟ ᱤᱱᱟᱹ ᱱᱟᱥᱮ ᱱᱟᱥᱮᱭ ᱫᱟᱜ ᱠᱮᱜ-ᱟᱭ ᱧᱤᱫᱟᱹ
ᱦᱚᱸ
ᱟᱨ ᱮᱴᱟᱜ ᱥᱮᱱᱟᱜ ᱟᱞᱮ ᱫᱚ ᱮᱲᱮ ᱮᱲᱟᱣ ᱠᱮᱫ ᱞᱮᱭᱟ
ᱚᱻ
ᱮᱴᱟᱜ ᱥᱮᱱᱮ ᱴᱷᱮᱞᱟᱣ ᱠᱮᱜᱼᱟ
ᱦᱳᱭ ᱟᱨ ᱱᱤᱛᱚᱜ ᱱᱚᱛᱮ ᱫᱚ ᱵᱟᱭ ᱦᱮᱡ ᱟᱠᱟᱱᱟ ᱱᱤᱛᱚᱜ ᱦᱚᱸ ᱟᱨ ᱱᱚᱸᱰᱮ ᱢᱟ ᱱᱚᱛᱮ ᱫᱟᱜᱮᱜ ᱜᱮᱭᱟᱭ ᱟᱨ ᱚᱸᱰᱮ ᱠᱩᱸᱡ ᱦᱚᱸ ᱵᱟᱹᱱᱩᱜᱼᱟ ᱥᱳᱞᱟᱨ ᱛᱮᱜᱮ ᱫᱟᱜ ᱚᱰᱳᱠᱚᱜᱼᱟ ᱛᱮᱦᱮᱧ ᱢᱟ ᱫᱟᱜ ᱦᱚᱸ ᱵᱟᱭ ᱚᱰᱳᱠᱚᱜ ᱠᱟᱱᱟ
ᱟᱪᱪᱷᱟ
ᱦᱚᱭ
ᱟᱞᱮ ᱦᱚ ᱥᱤᱛᱩᱝ ᱫᱚ ᱵᱟᱭ ᱥᱤᱛᱩᱝ ᱮᱟ ᱜᱩᱦᱨᱤ ᱠᱟᱫ ᱜᱮᱭᱟᱭ ᱜᱩᱦᱨᱤ ᱫᱚ
ᱚᱸ ᱫᱟᱜ ᱫᱚ ᱵᱟᱭ ᱫᱟᱜᱮᱜᱼᱟ ᱠᱟᱹᱴᱤᱡ ᱦᱚᱸ
ᱵᱟᱝ ᱠᱟᱹᱴᱤᱡ ᱦᱚᱸ ᱵᱟᱭ ᱫᱟᱜᱮᱜ-ᱟ᱾ ᱟᱫᱚ ᱟᱞᱮ ᱫᱚ ᱥᱳᱞᱟᱨ ᱵᱟᱝᱟ ᱟᱫᱚ ᱠᱩᱧ ᱦᱮᱱᱟᱜ ᱜᱮᱭᱟ ᱩᱱᱟᱹᱜ ᱫᱚ ᱟᱥᱩᱵᱤᱫᱟ ᱫᱚ ᱵᱟᱝᱟ
ᱦᱚ
ᱠᱩᱧ ᱠᱷᱚᱱᱞᱮ ᱨᱟᱠᱟᱵᱟ
ᱦᱚᱸ
ᱱᱤᱛᱚᱜ ᱞᱟᱭᱤᱱ ᱠᱚ ᱟᱲᱟᱜ ᱠᱮᱜ-ᱟ ᱠᱤᱪᱷᱩ ᱜᱷᱟᱹᱲᱤᱡ ᱞᱟᱹᱜᱤᱫ ᱫᱟᱜ ᱫᱟᱜᱮᱫ ᱨᱮᱦᱚᱸᱭ
ᱚᱸᱻ
ᱦᱳᱻ
ᱟᱞᱮᱫ ᱫᱚ ᱯᱩᱨᱟᱹ ᱞᱟᱹᱭᱤᱱ ᱦᱮᱱᱟᱜ ᱜᱮᱭᱟ ᱧᱤᱫᱟᱹ ᱦᱚᱸ ᱛᱟᱦᱮᱸ ᱠᱟᱱᱟ ᱧᱤᱫᱟᱹ ᱚᱱᱟ ᱦᱩᱰᱩᱨ ᱠᱮᱫ ᱥᱚᱢᱚᱭ ᱠᱟᱹᱴᱤᱡ ᱠᱚ ᱵᱚᱱᱫᱚ ᱧᱚᱜ ᱞᱮᱜᱼᱟ ᱠᱚ ᱠᱚ ᱠᱤᱪᱷᱩ ᱜᱷᱟᱹᱲᱤᱡ ᱱᱚᱴᱟ ᱥᱮᱱ᱾ ᱫᱚᱥ ᱱᱚᱴᱟ ᱥᱮᱱ ᱱᱤᱛᱚᱜ ᱢᱮᱱᱟᱜ ᱜᱮᱭᱟ ᱟᱞᱮ ᱫᱚ ᱞᱟᱤᱱ ᱟᱞᱮ ᱱᱚᱛᱮ ᱫᱚ ᱫᱟᱜ ᱤᱭᱟᱹ ᱵᱟᱝ ᱫᱚ ᱦᱮᱱᱟᱜ ᱜᱮᱭᱟ ᱧᱤᱫᱟᱹ ᱦᱚᱸ ᱜᱚᱴᱟ ᱧᱤᱫᱟᱹ ᱜᱮ ᱫᱚᱥ ᱵᱟ ᱮᱜᱟᱨᱚᱴᱟ ᱥᱮᱱ ᱠᱷᱚᱱ ᱫᱚ ᱯᱩᱨᱟᱹ ᱜᱚᱴᱟ ᱧᱤᱫᱟᱹ ᱛᱟᱦᱮᱸᱭᱱᱟ ᱾
ᱦᱩᱸ
ᱟᱨ ᱱᱤᱛᱚᱜ ᱦᱚᱸ ᱦᱮᱱᱟᱜ ᱜᱮᱭᱟ᱾
ᱟᱨ ᱥᱩᱠᱨᱤ ᱠᱚᱫᱚ ᱫᱟᱠᱟ ᱠᱚᱫᱚ ᱯᱮ ᱮᱢᱟ ᱠᱚ ᱠᱟᱱᱟ ᱥᱮ ᱵᱟᱝ
ᱥᱩᱠᱨᱤ ᱠᱟᱹᱡ ᱞᱮ ᱮᱢᱟᱫ ᱠᱚᱣᱟ ᱥᱮᱛᱟᱜ ᱨᱮ ᱟᱨ ᱠᱤᱪᱷᱩ ᱫᱚ ᱚᱠᱟ ᱥᱮᱱ ᱠᱚ ᱪᱟᱞᱟᱣᱮᱱᱟ ᱱᱤᱛᱚᱜ ᱠᱚ ᱱᱤᱛᱚᱜ ᱠᱚ ᱦᱮᱡ ᱮᱱᱟ ᱱᱟᱜ ᱟᱫᱚ ᱱᱤᱛᱚᱜ ᱞᱮ ᱮᱢᱟ ᱠᱚᱣᱟ ᱟᱞᱮᱞ ᱞᱮ ᱡᱚᱢᱟᱜ-ᱟ ᱛᱟᱨᱯᱚᱨᱮ ᱱᱩᱠᱩ ᱫᱚᱞᱮ ᱮᱢᱟ ᱠᱚᱣᱟ ᱦᱟᱜ ᱡᱟᱦᱟᱸ ᱤᱛᱟᱹᱫᱚᱜ ᱚᱱᱟ---ᱚᱱᱟ ᱤᱛᱟᱹ ᱫᱟᱜ ᱠᱚ ᱱᱟᱦᱟᱜ ᱟᱨ ᱡᱟᱦᱟᱸ ᱟᱠᱚ ᱵᱟᱠᱷᱨᱟ ᱚᱱᱟ ᱠᱚ ᱢᱮᱥᱟ ᱢᱤᱥᱤ ᱠᱟᱛᱮ
ᱚᱻ
ᱢᱟᱜ ᱠᱚᱣᱟᱞᱮ᱾
ᱟᱨ ᱛᱤᱱᱟᱹᱜ ᱴᱤ ᱥᱩᱠᱨᱤ ᱢᱮᱱᱟᱜ ᱠᱚᱛᱮ
ᱥᱩᱠᱨᱤ ᱚᱱᱠᱟ ᱫᱚ ᱯᱮᱭᱟ ᱥᱮᱭᱟ ᱟᱠᱚ ᱟᱨᱻ ᱯᱩᱱᱭᱟ ᱢᱚᱬᱮ ᱜᱚᱴ ᱢᱚᱬᱮ ᱜᱚᱴᱟᱝ---ᱫᱚ ᱦᱚᱯᱚᱱ ᱦᱚᱯᱚᱱ ᱥᱮᱬᱟ ᱟᱠᱟᱱ ᱜᱮᱭᱟ ᱠᱚ᱾ ᱫᱚᱥ ᱠᱤᱞᱳ ᱠᱟᱛᱮ ᱵᱟᱨᱚ ᱠᱤᱞᱳ ᱠᱟᱛᱮ ᱤᱱᱠᱟᱹ ᱠᱚ ᱦᱩᱭᱩᱜᱼᱟ
ᱟᱪᱪᱷᱟ
ᱟᱨ ᱵᱟᱨᱭᱟ ᱫᱚ ᱮᱸᱜᱟ ᱦᱚᱯᱚᱱ ᱮᱸᱜᱟ ᱠᱟᱱᱟ ᱠᱤᱱ ᱦᱚᱯᱚᱱ ᱟᱠᱟᱫ ᱠᱚᱣᱟ ᱠᱤᱱ
ᱟᱨ
ᱟᱨ ᱥᱮ ᱟᱢᱤᱫᱴᱟᱝ ᱥᱟᱬ ᱦᱮᱱᱟᱭ ᱛᱟᱞᱮᱭᱟ᱾
ᱟᱪᱪᱷᱟ ᱟᱨ ᱵᱟᱠᱚ ᱜᱩᱨᱵᱷᱤᱱ ᱟᱠᱟᱱᱟ ᱠᱤᱱ ᱥᱮ ᱵᱟᱝᱟ ᱩᱱᱠᱤᱱ ᱫᱚ?
ᱢᱤᱫᱴᱟᱝ ᱯᱟᱞᱮ ᱜᱩᱨᱵᱷᱤᱱᱚᱜ ᱠᱟᱱᱟ ᱩᱱᱤ ᱜᱚᱨᱚᱢ ᱞᱮᱱ ᱛᱟᱭᱱᱟ ᱢᱤᱫ ᱫᱷᱟᱣ ᱢᱟᱨᱟᱝᱤᱡ ᱮᱸᱜᱟᱡᱟ
ᱪᱤᱱᱦᱹᱟᱹᱜ ᱠᱟᱱᱟᱭ ᱥᱮ ᱵᱟᱝ ᱜᱩᱨᱵᱤᱱ ᱟᱠᱟᱱᱟᱭ ᱢᱮᱱᱛᱮ ᱜᱩᱨᱵᱤᱱ ᱟᱠᱟᱱᱟᱭ ᱡᱟᱦᱟᱸ ᱞᱮᱠᱟ ᱪᱤᱱᱦᱟᱹ ᱟᱠᱚ ᱥᱮ
ᱩᱱᱟᱹᱜ ᱫᱷᱟᱹᱵᱤᱡ ᱫᱚ ᱢᱤᱫ ᱪᱟᱸᱫᱳ ᱜᱟᱱ ᱵᱟ ᱪᱟᱸᱫᱳ ᱜᱟᱱ ᱜᱮ ᱦᱩᱭᱩᱜ ᱠᱟᱱ ᱫᱚ ᱪᱤᱱᱦᱟᱹᱣ ᱫᱚ ᱚᱱᱠᱟ ᱫᱚ ᱵᱟᱭ ᱪᱤᱱᱦᱟᱹᱜ ᱠᱟᱱᱟ᱾ ᱟᱫᱚ ᱡᱟᱦᱟᱸᱮ ᱞᱮᱠᱟ ᱵᱩᱡᱷᱟᱹᱜ ᱠᱟᱱᱟᱭ ᱥᱟᱵ ᱟᱠᱟᱫᱟᱭ ᱯᱟᱞᱮᱱ ᱥᱟᱵ ᱫᱚ
ᱦᱚ
ᱦᱚᱲ ᱦᱚᱲᱢᱚ ᱛᱟᱭ ᱚᱱᱠᱟ ᱧᱮᱞᱚᱜ ᱠᱟᱱ ᱫᱚ
ᱚ ᱢᱚᱴᱟ ᱢᱚᱴᱟ ᱨᱮ ᱞᱮᱠᱟ ᱧᱮᱞᱚᱜ ᱠᱟᱱᱟ᱾
ᱦᱳᱭ
ᱚ ᱟᱫᱚ ᱜᱟᱛᱮ ᱜᱤᱫᱽᱨᱟᱹ ᱠᱷᱚᱡᱩᱜ ᱠᱟᱱ ᱛᱟᱦᱮᱸᱱᱟ ᱠᱚᱤᱱ ᱛᱚᱵᱮ ᱛᱤᱱᱟᱹᱜ ᱫᱤᱱ ᱨᱮ ᱫᱚᱚᱜ ᱠᱟᱴᱟᱜ ᱟᱠᱚ ᱵᱟᱨᱭᱟ ᱯᱮᱭᱟ ᱫᱚᱨᱠᱟᱨᱚᱜ ᱠᱟᱱ ᱛᱟᱦᱮᱸᱫᱼᱟᱠᱚ ᱚᱱᱟᱜᱮ ᱛᱤᱨᱟᱱ ᱛᱤᱨ ᱨᱮᱠᱚ ᱠᱟᱴᱟᱣᱟ ᱢᱮᱱᱠᱷᱟᱱ ᱦᱚᱯᱚᱱᱚᱜᱼᱟ ᱠᱚ
ᱟᱫᱚ ᱦᱚᱯᱚᱱ ᱱᱤᱛᱚᱜ ᱫᱚ ᱚᱱᱠᱟ ᱫᱚ ᱢᱟᱱᱮ ᱟᱫᱚ ᱥᱮᱯᱴᱮᱢᱵᱚᱨ ᱥᱮᱱ ᱚᱠᱴᱳᱵᱚᱨ ᱥᱮᱱ ᱠᱚ ᱦᱚᱯᱚᱱᱚᱜᱼᱟ ᱚᱱᱠᱟᱱ?
ᱟᱪᱪᱷᱟ ᱛᱟᱝᱜᱤᱦᱩᱭᱩᱼᱟ ᱢᱟᱱᱮ ᱟᱨᱚ ᱯᱮ ᱪᱟᱸᱫᱚ ᱜᱟᱱ
ᱦᱚᱸ ᱯᱮ ᱪᱟᱸᱫᱳ ᱜᱟᱱ ᱛᱟᱝᱜᱤ ᱦᱩᱭᱩᱼᱟ ᱟᱫᱚ ᱩᱱᱠᱩ ᱩᱱᱠᱩ ᱥᱮᱬᱟ ᱠᱚ ᱡᱩᱫᱤ ᱠᱚ ᱦᱟᱛᱟᱣ ᱠᱚᱣᱟ ᱩᱱᱠᱩ ᱮᱢᱟ ᱠᱚᱣᱟᱞᱮ ᱡᱩᱫᱤ ᱠᱚ ᱢᱮᱱᱠᱷᱟᱱ ᱟᱫᱚ ᱯᱟᱹᱴᱷᱤ ᱠᱟᱱ ᱯᱟᱴᱷᱤᱠᱟᱱ ᱩᱱᱠᱩ ᱠᱚᱫᱚ ᱥᱮᱬᱟ ᱡᱩᱛ ᱟᱠᱟᱱᱟ ᱠᱚ
ᱥᱮᱬᱟ ᱠᱚᱫᱚ ᱵᱟᱠᱚ ᱦᱟᱛᱟᱣᱠᱚᱫᱚ ᱦᱚᱯᱚᱱ ᱫᱚᱨᱠᱟᱨᱚᱜ ᱠᱟᱱᱟ ᱠᱚ ᱩᱱᱠᱩ ᱫᱚ ᱩᱱᱟᱹᱜ ᱱᱟᱦᱟᱜ ᱵᱟᱠᱚ ᱮᱢᱚᱜᱼᱟ ᱥᱮ ᱯᱩᱭᱥ ᱢᱟᱱᱮ ᱵᱟ ᱚᱱᱟ ᱦᱤᱥᱟᱹᱵ
ᱚᱸ
ᱢᱟᱨᱟᱝ ᱠᱟᱱ ᱫᱟᱠᱚ ᱱᱟᱜ ᱛᱟ ᱠᱚ ᱦᱩᱭᱩᱜ ᱢᱮᱛᱟ ᱠᱚ ᱦᱩᱭᱩᱜ ᱛᱚᱵᱮ ᱛᱟᱸᱜᱤ ᱯᱮ ᱦᱮᱱᱟᱜᱭᱟ ᱟᱨ ᱵᱟᱨ ᱪᱠᱟᱱ ᱛᱟᱸᱜᱤ ᱯᱮ
ᱦᱮᱸ
ᱦᱳᱭ
ᱛᱟᱸᱜᱤ ᱦᱩᱭᱩᱜᱼᱟ ᱛᱟᱦᱚᱞᱮ ᱤᱭᱟᱹ ᱠᱷᱟᱱ ᱫᱚ
ᱟᱨ ᱛᱤᱱᱟᱹᱜ ᱠᱟᱛᱮ ᱥᱩᱠᱨᱤ ᱫᱚᱯᱮ ᱮᱢᱟᱜ ᱠᱚᱣᱟ
ᱚᱱᱠᱟ ᱫᱚ ᱛᱤᱱ ᱦᱟᱡᱟᱨ
ᱚᱸ ᱛᱤᱱᱦᱡᱟᱨ ᱱᱤᱨᱞᱟᱹ ᱠᱚ ᱵᱟ ᱵᱟᱱᱟᱨ ᱜᱮ ᱛᱤᱱᱦᱡᱟᱨ
ᱵᱟᱝ ᱱᱤᱨᱞᱟᱹ ᱠᱚᱫᱚ ᱠᱟᱹᱴᱤᱡ ᱱᱤᱨᱞᱟᱹ ᱠᱚᱫᱚ ᱠᱟᱹᱴᱤᱡ ᱵᱮᱥᱤ
ᱚ ᱛᱤᱱᱟᱹᱜ ᱱᱤᱨᱞᱟᱹ ᱠᱚᱫᱚ ᱥᱟᱲᱦᱮ ᱛᱤᱱ ᱟᱪᱪᱷᱟ ᱟᱨ ᱱᱩᱠᱩ ᱫᱚᱦᱚ ᱠᱚ ᱵᱟᱠᱷᱨᱟ ᱫᱚ
ᱛᱤᱱ ᱦᱟᱡᱟᱨ
ᱟᱪᱪᱷᱟ ᱛᱚ ᱥᱚᱢᱚᱭ ᱠᱚ ᱤᱭᱟᱹ ᱡᱟᱣᱨᱟ ᱟᱠᱟᱱᱟ ᱛᱟᱞᱟᱝᱟ ᱪᱟᱵᱟ ᱡᱟᱣᱨᱟ ᱟᱠᱟᱱᱟ ᱛᱚ ᱱᱚᱰᱮ ᱜᱮᱞᱟᱝ ᱠᱮᱪᱮᱫᱟ᱾
ᱴᱷᱤᱠ ᱜᱮᱭᱟᱹ ᱡᱚᱦᱟᱨ